ᱦᱮᱞᱳ ᱡᱚᱦᱟᱨ ᱜᱮ
ᱡᱚᱦᱟᱨ ᱜᱮ
ᱟᱸᱡᱚᱢᱮᱫᱼᱟ ᱵᱤᱱ
ᱦᱮᱸ ᱟᱸᱡᱚᱢ
ᱠᱞᱤᱭᱟᱨ ᱟᱸᱡᱚᱢᱚᱜ ᱠᱟᱱᱟ ᱛᱚ
ᱦᱮᱸ ᱮᱠᱫᱚᱢ ᱠᱞᱤᱭᱟᱨ
ᱪᱮᱫ ᱠᱚᱯᱮ ᱪᱮᱠᱟ ᱵᱟᱲᱟᱭᱮᱫ ᱠᱟᱱᱟ
ᱟᱪᱪᱷᱟ ᱮᱠᱟ ᱫᱚ ᱪᱮᱠᱟ ᱫᱚ ᱵᱟᱝᱜᱮ ᱢᱟᱱᱮ ᱱᱚᱛᱮ ᱪᱮᱫ ᱠᱟᱱᱟ ᱵᱟᱹᱭᱦᱟᱹᱲ ᱥᱮᱫ ᱤᱧ ᱦᱮᱡ ᱟᱠᱟᱱᱟ ᱛᱷᱚᱲᱟ ᱦᱩᱲᱩ ᱜᱚᱰᱟ ᱥᱮᱫ ᱢᱟᱱᱮ ᱮᱴᱮᱫ ᱠᱚ ᱢᱮᱱᱟᱜᱼᱟ ᱛᱚ ᱛᱚ ᱚᱱᱟᱜᱮᱧ ᱧᱮᱞ ᱵᱟᱲᱟᱭᱮᱫᱟ
ᱚ ᱟᱪᱪᱷᱟ ᱨᱚᱦᱚᱭ ᱠᱚᱫᱚ ᱯᱮ ᱮᱦᱚᱵ ᱮᱱᱟ
ᱦᱮᱸ ᱮᱦᱚᱸ ᱢᱟᱱᱮ ᱠᱚᱢᱯᱞᱤᱴ ᱠᱮᱫᱟᱞᱮ ᱵᱮᱥᱤᱠᱞᱟ ᱛᱚ ᱚᱱᱟ ᱥᱟᱭᱤᱰ ᱛᱮ ᱵᱟᱣᱩᱱᱰᱨᱤ ᱞᱟᱜᱟᱣ ᱠᱟᱛᱮᱫ ᱡᱟᱛᱮ ᱜᱟᱹᱭ ᱰᱟᱝᱨᱟ ᱠᱚ ᱟᱞᱚ ᱠᱚ ᱵᱚᱞᱚ ᱫᱟᱲᱮᱭᱟᱜ ᱟᱨ ᱟᱯᱮ
ᱟᱞᱮ ᱥᱮᱱ ᱫᱚ ᱚᱱᱠᱟ ᱵᱟᱝ ᱦᱩᱭ ᱟᱠᱟᱱᱟ ᱪᱮᱫ ᱦᱚᱸ ᱠᱟᱨᱚᱱ ᱚᱱᱠᱟ ᱫᱟᱜ ᱜᱮ ᱵᱟᱭ ᱫᱟᱜ ᱟᱠᱟᱫᱟ ᱟᱨ ᱟᱭᱢᱟ ᱫᱤᱱ ᱠᱷᱚᱱ ᱜᱮ ᱟᱣᱨᱤᱭ ᱫᱟᱜᱟ ᱢᱟᱱᱮ ᱯᱮ ᱯᱩᱱ ᱫᱤᱱ ᱦᱳᱭ ᱠᱟᱱᱟ ᱵᱟᱭ ᱫᱟᱜ ᱟᱠᱟᱫᱟ ᱛᱷᱚᱲᱮ ᱫᱤᱱ ᱞᱟᱦᱟᱭ ᱫᱟᱜ ᱞᱮᱫᱜᱼᱟ ᱱᱟᱥᱮ ᱱᱟᱥᱮ ᱦᱚᱲ ᱞᱚᱦᱚᱫᱚᱜ ᱞᱮᱠᱟ ᱞᱮᱠᱟ ᱠᱟᱨᱚᱱ ᱠᱷᱮᱛᱨᱮ ᱞᱟᱜᱟᱜ ᱞᱮᱠᱟ ᱫᱚ ᱵᱟᱭ ᱫᱟᱜ ᱮᱼᱟ ᱟᱨ ᱱᱤᱛᱚᱜ ᱫᱚ ᱵᱤᱞᱚᱢ ᱦᱟᱛᱟᱲ ᱜᱮᱭᱟ ᱪᱮᱫᱟᱜ ᱥᱮ ᱫᱟᱜ ᱜᱮ ᱡᱩᱫᱤ ᱵᱟᱭ ᱦᱩᱭᱩᱜᱼᱟ ᱮᱱᱠᱷᱟᱱ ᱪᱮᱠᱟ ᱠᱟᱛᱮᱢ ᱨᱚᱦᱚᱭᱟ
ᱦᱮᱸ ᱠᱟᱛᱷᱟ ᱢᱟ ᱴᱷᱤᱠ ᱜᱮ
ᱛᱚ ᱟᱯᱮᱫ ᱫᱚ ᱪᱮᱫ ᱢᱮ ᱥᱮᱞᱚ ᱥᱮ ᱢᱮᱥᱤᱱ ᱠᱚᱛᱮ ᱫᱚ ᱫᱟᱜ ᱞᱟᱜᱟᱣ ᱠᱟᱛᱮᱼᱼ ᱛᱮ ᱢᱟᱱᱮ ᱵᱟᱯᱮ ᱨᱚᱦᱚᱭ ᱜᱮᱭᱟ ᱥᱮ
ᱟᱞᱮ ᱥᱮᱱ ᱫᱚ ᱚᱱᱠᱟ ᱥᱮᱞᱚ ᱠᱚᱫᱚ ᱵᱟᱝ ᱢᱮᱱᱟᱜᱼᱟ ᱟᱨ ᱚᱱᱟ ᱥᱩᱵᱤᱫᱷᱟ ᱫᱚ ᱵᱟᱝ ᱢᱮᱱᱟᱜᱼᱟ ᱟᱹᱵᱤᱱ ᱵᱤᱱ ᱞᱟᱹᱭᱮᱫᱼᱟ ᱠᱤ ᱥᱮᱞᱚ ᱥᱮ ᱢᱮᱥᱤᱱ ᱛᱚ ᱢᱮᱥᱤᱱ ᱱᱤᱛ ᱱᱤᱛᱚᱜ ᱢᱟᱱᱞᱤᱭᱟ ᱢᱮᱥᱤᱱ ᱛᱮ ᱞᱟᱜᱟᱣ ᱠᱟᱛᱮᱫ ᱠᱷᱮᱛ ᱯᱩᱨᱟᱹ ᱞᱚᱥᱚᱫᱚᱜᱼᱟ ᱦᱳᱭᱥᱮ ᱢᱮᱱᱠᱷᱟᱱ ᱚᱱᱟ ᱢᱟ ᱨᱚᱼ ᱨᱚᱦᱚᱲᱚᱜᱼᱟ ᱨᱚᱦᱚᱭ ᱦᱩᱭᱩᱜᱼᱟ ᱤᱱᱟᱹ ᱛᱟᱭᱚᱢ ᱚᱱᱟ ᱢᱟ ᱨᱚᱦᱚᱲᱚᱜᱼᱟ ᱯᱷᱤᱨ ᱟᱨᱦᱚᱸ ᱩᱱ ᱠᱟᱫᱟ ᱥᱟᱨᱟᱠᱷᱚᱱ ᱚᱱᱠᱟ ᱥᱩᱵᱤᱫᱷᱟ ᱛᱟᱦᱮᱸᱱᱟ ᱛᱚᱵᱮ ᱥᱮ ᱚᱱᱠᱟᱢ ᱥᱤᱭᱟᱹᱛᱟ ᱥᱮ ᱛᱚᱵᱮ ᱥᱮ ᱚᱱᱠᱟ ᱫᱟᱜ ᱮᱢ ᱦᱟᱛᱟᱣᱟ ᱠᱤᱱᱛᱩ ᱚᱱᱠᱟ ᱡᱟᱦᱟᱸᱭᱟᱜ ᱠᱩᱧ ᱦᱚᱸ ᱵᱟᱝ ᱢᱮᱱᱟᱜᱼᱟ ᱟᱨ ᱡᱩᱫᱤ ᱡᱟᱦᱟᱸᱭᱟᱜ ᱚᱱᱠᱟ ᱠᱩᱧ ᱥᱮ ᱜᱟᱹᱰᱭᱟᱹ ᱢᱮᱱᱟᱜᱼᱟ ᱟ ᱛᱚ ᱩᱱᱠᱩ ᱱᱟᱦᱟᱜ ᱵᱟᱝ ᱠᱚ ᱮᱢᱚᱜ ᱞᱟᱹᱜᱤᱫᱚᱜᱼᱟ ᱠᱟᱨᱚᱱ ᱦᱩᱭᱩᱜ ᱠᱟᱱᱟ ᱠᱤ ᱢᱤᱫᱴᱮᱱ ᱪᱟᱥ ᱡᱩᱫᱤ ᱢᱤᱫᱴᱮᱱ ᱠᱩᱧ ᱵᱷᱚᱨᱥᱟ ᱥᱮ ᱜᱟᱹᱰᱭᱟᱹ ᱵᱷᱚᱨᱥᱟᱢ ᱪᱟᱥᱮᱫ ᱠᱟᱱᱟ ᱮᱱᱠᱷᱟᱱ ᱜᱟᱹᱰᱭᱟᱹ ᱢᱟᱹᱞᱤᱠ ᱛᱚ ᱫᱟᱜ ᱦᱚᱸ ᱵᱟᱝᱠᱚ ᱮᱢᱚᱜᱼᱟ ᱟᱨ ᱢᱟᱱᱮ ᱟᱯᱱᱟᱨ ᱛᱮ ᱛᱷᱚᱲᱟ ᱦᱟᱛᱟᱣ ᱦᱚᱸ ᱛᱷᱚᱲᱟ ᱴᱷᱤᱠ ᱵᱟᱝ ᱵᱩᱡᱷᱟᱹᱜᱼᱟ ᱛᱚ ᱚᱱᱮ ᱚᱱᱟ ᱞᱮᱠᱟᱛᱮ ᱟᱞᱮᱥᱮᱫ ᱚᱱᱠᱟ ᱫᱟᱜ ᱨᱮᱱᱟᱜ ᱥᱩᱵᱤᱫᱷᱟ ᱵᱟᱝ ᱢᱮᱱᱟᱜ ᱛᱮ ᱦᱟᱜ ᱪᱟᱥᱼᱵᱟᱥ ᱚᱱᱠᱟ ᱵᱟᱭ ᱦᱩᱭᱩᱜᱼᱟ ᱚᱱᱟ ᱢᱮᱥᱤᱱ ᱠᱚᱛᱮ ᱡᱟᱦᱟᱸᱢ ᱞᱟᱹᱭᱮᱜᱼᱟ ᱟᱨ ᱟᱯᱮᱥᱮᱱ ᱟᱢᱮᱢ ᱞᱟᱹᱭᱮᱫᱼᱟ ᱡᱮ ᱠᱚᱢᱯᱞᱤᱴ ᱠᱮᱜᱼᱟ ᱯᱮ ᱛᱚ ᱚᱱᱟᱛᱮ ᱵᱩᱡᱷᱟᱹᱜ ᱠᱟᱱᱟ ᱟᱯᱮ ᱥᱮᱱ ᱤᱭᱟᱛᱚ ᱫᱟᱜ ᱨᱮᱱᱟᱜ ᱥᱩᱵᱤᱫᱷᱟ ᱟᱹᱰᱤ ᱜᱟᱱ ᱢᱮᱱᱟᱜᱼᱟ ᱟᱨ ᱵᱟᱝᱠᱷᱟᱱ ᱟᱯᱮᱥᱮᱱ ᱫᱟᱜ ᱟᱹᱰᱤ ᱜᱟᱱᱮ ᱡᱟᱹᱲᱤ ᱟᱠᱟᱫᱟ ᱦᱳᱭᱥᱮ
ᱦᱮᱸ ᱢᱟᱱᱮ ᱵᱟᱱᱟᱨ ᱜᱮ ᱟᱨᱠᱤ ᱡᱮᱭᱥᱮ ᱠᱤ ᱫᱟᱜ ᱫᱚ ᱫᱟᱜ ᱮ ᱠᱟᱱ ᱜᱮᱭᱟ ᱟᱨ ᱵᱮᱥᱤᱠᱮᱞᱤ ᱪᱮᱫ ᱦᱩᱭᱩᱜ ᱠᱟᱱᱟ ᱥᱮ ᱟᱞᱮ ᱥᱮᱫ ᱫᱚ ᱢᱟᱱᱮ ᱚᱱᱮ ᱰᱟᱭᱜᱚᱞ ᱢᱟᱱᱮ ᱞᱟᱹᱴᱩ ᱞᱟᱹᱴᱩ ᱠᱩᱧ ᱢᱮᱱᱟᱜᱼᱟ
ᱦᱳᱭ ᱮᱱᱫᱚ ᱨᱟᱡᱟ ᱠᱚ ᱞᱟᱹᱭᱼᱟ
ᱦᱳᱭ ᱦᱳᱭ ᱚᱱᱮ ᱚᱱᱟᱛᱮ ᱫᱟᱜ ᱞᱮ ᱤᱫᱤᱭ ᱜᱮᱭᱟ ᱟᱫᱚ ᱟᱞᱮ ᱥᱮᱫ ᱚᱱᱠᱟᱱ ᱤᱭᱟᱹ ᱵᱟᱝ ᱠᱟᱱᱟ ᱡᱮ ᱤᱧᱟᱹᱜ ᱪᱮᱫ ᱠᱚ ᱢᱮ ᱯᱨᱚᱯᱟᱨᱴᱤ ᱨᱮ ᱢᱮᱱᱟᱜᱼᱟ ᱛᱚ ᱠᱷᱟᱹᱞᱤ ᱤᱧᱜᱤᱧ ᱤᱭᱩᱥᱟ ᱱᱚᱣᱟ ᱠᱟᱛᱷᱟ ᱵᱟᱝ ᱠᱟᱱᱟ ᱢᱟᱱᱮ ᱚᱸᱰᱮ ᱛᱤᱱᱟᱹᱜ ᱦᱚᱲ ᱠᱚ ᱤᱫᱤ ᱫᱟᱲᱮᱭᱟᱜᱼᱟ ᱱᱳ ᱯᱨᱚᱵᱽᱞᱮᱢ ᱢᱟᱱᱮ ᱫᱟᱜ ᱛᱚ ᱠᱤᱨᱤᱧ ᱫᱟᱜ ᱵᱟᱝ ᱧᱩᱨᱩᱱ ᱠᱟᱱᱟ
ᱦᱳᱭ ᱱᱤᱭᱟᱹ ᱜᱮᱥᱮ ᱟᱵᱚ ᱥᱟᱱᱛᱟᱲ ᱢᱟᱹᱱᱢᱤ ᱟᱹᱰᱤ ᱡᱟᱭᱜᱟ ᱨᱮ ᱵᱟᱝ ᱵᱚᱱ ᱵᱩᱡᱷᱟᱹᱣᱟ ᱠᱟᱨᱚᱱ ᱦᱩᱭᱩᱜ ᱠᱟᱱᱟ ᱠᱤ ᱟᱵᱚ ᱟᱹᱰᱤᱜᱟᱱ ᱵᱚᱱ ᱦᱤᱥᱠᱟᱹᱜ ᱛᱟᱦᱮᱱᱟ ᱡᱚᱞᱚᱱᱚᱜ ᱛᱟᱦᱮᱱᱟᱵᱚᱱ ᱩᱱᱤᱭᱟᱜ ᱪᱟᱥ ᱵᱟᱥ ᱧᱮᱞᱛᱮ ᱥᱮᱵᱚᱱ ᱞᱟᱹᱭᱟ ᱠᱤ ᱩᱱᱤ ᱡᱟᱣ ᱩᱰᱤᱜ ᱪᱟᱥ ᱦᱳᱭᱳᱜ ᱛᱟᱭᱟ ᱚᱱᱟᱦᱚᱸ ᱡᱮᱞᱮᱠᱟ ᱟᱵᱤᱱ ᱵᱤᱱ ᱞᱟᱹᱭ ᱠᱮᱫ-ᱟ ᱯᱨᱳᱯᱟᱨᱴᱤ ᱛᱚ ᱱᱚᱣᱟ ᱡᱤᱱᱤᱥ ᱨᱮᱫᱚ ᱯᱨᱯᱟᱨᱴᱤ ᱠᱚᱫᱚ ᱵᱟᱭ ᱧᱮᱞ ᱫᱚᱨᱠᱟᱨ ᱠᱟᱱᱟ ᱠᱟᱨᱚᱱ ᱦᱳᱭᱳᱜ ᱠᱟᱱᱟ ᱠᱤ ᱫᱟᱜ ᱨᱮᱫᱚ ᱚᱠᱚᱭ ᱦᱚᱸ ᱵᱟᱝᱠᱚ ᱢᱟᱱᱟ ᱛᱟᱦᱮᱸᱱᱟ ᱪᱟᱦᱮ ᱧᱩᱭ ᱫᱟᱜ ᱦᱩᱭᱩᱜ ᱪᱟᱦᱮ ᱚᱱᱟ ᱰᱟᱹᱵᱽᱨᱟᱹ ᱵᱟᱲᱟᱭ ᱥᱮ ᱪᱟᱥᱵᱟᱥ ᱞᱟᱹᱜᱤᱫ ᱢᱟᱱᱮ ᱫᱟᱜ ᱡᱩᱫᱤ ᱢᱮᱱᱟᱜᱼᱟ ᱛᱚ ᱚᱱᱟ ᱫᱚ ᱮᱢᱚᱜ ᱞᱟᱹᱠᱛᱤ ᱠᱟᱱᱟ ᱢᱮᱱᱠᱷᱟᱱ ᱟᱵᱮᱱ ᱡᱟᱦᱟᱸ ᱵᱮᱱ ᱞᱟᱹᱭ ᱠᱮᱜᱼᱟ ᱥᱮ ᱚᱱᱠᱟ ᱫᱚ ᱟᱞᱮ ᱥᱮᱱ ᱪᱮᱫ ᱦᱚᱸ ᱵᱟᱝ ᱦᱩᱭᱩᱜ ᱛᱟᱦᱮᱱᱟ ᱢᱟᱱᱮ ᱡᱟᱦᱟᱸ ᱞᱤᱧ ᱞᱟᱹᱭᱟ ᱠᱤ ᱡᱩᱫᱤ ᱟᱹᱞᱤᱧ ᱚᱲᱟᱜ ᱵᱟᱠᱷᱨᱟ ᱫᱟᱜ ᱫᱚᱨᱠᱟᱨ ᱟᱞᱤᱧ ᱠᱟᱱᱟ ᱦᱮᱸᱥᱮ ᱛᱚ ᱚᱱᱟ ᱦᱚᱸ ᱠᱚ ᱞᱟᱹᱭ ᱛᱟᱦᱮᱱᱟ ᱠᱤ ᱵᱚᱞᱮ ᱧᱩ ᱡᱚᱢ ᱞᱟᱹᱜᱤᱫ ᱫᱚ ᱛᱷᱚᱲᱟ ᱜᱟᱱ ᱤᱫᱤ ᱢᱮ ᱠᱤᱱᱛᱩ ᱡᱟᱦᱟᱱᱟᱜ ᱱᱩᱠᱩ ᱞᱟᱹᱜᱤᱫ ᱫᱚ ᱤᱧ ᱫᱚ ᱫᱟᱜ ᱵᱟᱹᱧ ᱮᱢ ᱫᱟᱲᱮᱭᱟᱜᱼᱟ ᱛᱚ ᱱᱚᱜᱼᱚᱭ ᱱᱚᱣᱟ ᱠᱚ ᱟᱸᱡᱚᱢ ᱠᱟᱛᱮ ᱟᱹᱰᱤ ᱢᱟᱱᱮ ᱫᱩᱠ ᱵᱩᱡᱷᱟᱹᱜ ᱛᱟᱦᱮᱱᱟ ᱠᱟᱨᱚᱱ ᱫᱟᱜ ᱛᱚ ᱚᱱᱠᱟ ᱠᱚᱭ ᱦᱚᱸ ᱵᱟᱵᱚᱱ ᱠᱤᱨᱤᱧᱮᱫ ᱠᱟᱱᱟ ᱦᱮᱸ ᱦᱩᱭ ᱫᱟᱲᱮᱭᱟᱜᱼᱟ ᱠᱤ ᱵᱟᱡᱟᱨ ᱥᱚᱦᱚᱨ ᱨᱮᱫᱚ ᱧᱩᱭ ᱞᱟᱹᱜᱤᱫ ᱵᱚᱱ ᱠᱤᱨᱤᱧᱮᱫ ᱠᱟᱱᱟ ᱢᱮᱱᱠᱷᱟᱱ ᱡᱟᱦᱟᱸ ᱦᱟᱹᱵᱤᱡ ᱤᱧ ᱵᱟᱰᱟᱭᱟ ᱠᱤ ᱟᱛᱳ ᱠᱚᱨᱮ ᱫᱚ ᱚᱱᱠᱟᱱᱟᱜ ᱦᱟᱸᱜ ᱵᱟᱝ ᱢᱮᱱᱟᱜᱼᱟ ᱥᱮ ᱵᱟᱝ ᱵᱚᱱ ᱠᱚᱨᱟᱣ ᱛᱟᱦᱮᱸᱱᱟ ᱠᱟᱨᱚᱱ ᱢᱮᱱᱟᱜᱼᱟ ᱢᱤᱫᱴᱮᱱ ᱚᱱᱟᱨᱮ ᱢᱟᱭᱟ ᱦᱚᱸ ᱟᱹᱭᱠᱟᱹᱜᱼᱟ ᱦᱳᱭ ᱥᱮ
ᱦᱮᱸ ᱟᱨ ᱚᱱᱟ ᱫᱚ ᱡᱮ ᱟᱢᱮ ᱢᱟᱱᱮ ᱠᱷᱩᱫ ᱛᱮ ᱡᱮᱢ ᱵᱮᱱᱟᱣᱮᱫ ᱠᱟᱱᱟ ᱚᱱᱟ ᱛᱚ ᱵᱟᱝ ᱠᱟᱱᱟ ᱚᱱᱟ ᱡᱟᱥᱴ ᱟᱢ ᱠᱤᱪᱷᱩᱜᱟᱱ ᱯᱚᱭᱥᱟ ᱞᱟᱜᱟᱣ ᱠᱟᱛᱮᱫ ᱥᱮ ᱠᱩᱧ ᱮᱢ ᱞᱟᱪᱚ ᱚᱪᱚᱭᱮᱫᱟ ᱥᱮ ᱟᱢ ᱥᱮᱞᱚᱢ ᱵᱟᱹᱭᱥᱟᱹᱣ ᱚᱪᱚᱭᱮᱫᱟ ᱵᱟᱥ ᱤᱱᱟᱹᱜᱮ ᱠᱷᱚᱨᱪᱟ ᱟᱨ ᱤᱱᱟᱹ ᱠᱷᱚᱡᱽ ᱡᱟᱹᱥᱛᱤ ᱞᱟᱹᱛᱤ ᱢᱟ ᱪᱮᱫ ᱜᱮ ᱵᱟᱝ ᱠᱟᱱᱟ ᱡᱮ ᱚᱱᱟ ᱟᱢ ᱯᱮᱴᱨᱳᱞ ᱥᱤᱥᱴᱮᱢ ᱡᱮ ᱚᱱᱟ ᱩᱰᱩᱠᱟᱢ ᱟᱨ ᱡᱮ ᱟᱢᱮᱢ ᱟᱹᱠᱷᱨᱤᱧᱟ ᱚᱱᱟ ᱥᱤᱥᱴᱮᱢ ᱥᱤᱥᱴᱚᱢ ᱞᱮᱠᱟ ᱵᱟᱝ ᱠᱟᱱᱟ ᱥᱮ ᱱᱚᱣᱟ ᱫᱚ
ᱦᱳᱭ ᱚᱱᱠᱟ ᱦᱚᱸ ᱪᱮᱫ ᱦᱚᱸ ᱵᱟᱝ ᱠᱟᱱᱟ ᱟᱨ ᱠᱟᱨᱚᱱ ᱦᱩᱭᱩᱜ ᱠᱟᱱᱟ ᱚᱱᱟ ᱫᱚ ᱡᱟᱦᱟᱸᱭ ᱴᱷᱮᱡ ᱫᱟᱜ ᱢᱮᱱᱟᱜ ᱨᱮᱱᱟᱜ ᱢᱮᱱᱟᱜᱼᱟ ᱚᱸᱰᱮ ᱫᱚ ᱫᱟᱜ ᱦᱩᱭᱩᱜ ᱜᱮᱭᱟ ᱦᱳᱭᱥᱮ
ᱦᱮᱸ
ᱟᱨ ᱚᱱᱟ ᱫᱚ ᱟᱵᱚ ᱦᱚᱸ ᱟᱹᱜᱩ ᱠᱟᱛᱮᱫ ᱵᱟᱝᱵᱚᱱᱼᱼ ᱯᱩᱸᱡᱤᱭᱮᱫᱟ ᱥᱮ ᱵᱟᱝᱵᱳᱱ ᱵᱟᱹᱲᱛᱤᱭᱮᱫ ᱠᱟᱱᱟ ᱫᱟᱜ ᱫᱚ ᱢᱤᱫᱴᱮᱱ ᱱᱚᱱᱠᱟᱱ ᱡᱤᱱᱤᱥ ᱠᱟᱱᱟ ᱵᱚᱞᱮ ᱤᱧ ᱡᱟᱦᱟᱸ ᱛᱤᱱᱟᱹᱜ ᱤᱧ ᱵᱟᱰᱟᱭᱟ ᱠᱤ ᱫᱟᱜ ᱠᱚᱫᱚ ᱤᱫᱤ ᱡᱚᱢ ᱟᱨ ᱡᱟᱦᱟᱱᱟᱜ ᱞᱟᱹᱜᱤᱫ ᱜᱮ ᱵᱟᱝᱠᱚ ᱢᱟᱱᱟ ᱠᱚ ᱛᱟᱦᱮᱱᱟ ᱟᱨ ᱚᱱᱟ ᱨᱮᱱᱟᱜ ᱫᱚ ᱡᱟᱦᱟᱱᱟᱜ ᱦᱤᱥᱠᱟᱹ ᱦᱩᱞᱟᱹᱥ ᱵᱟᱝ ᱦᱩᱭᱩᱜ ᱫᱚᱨᱠᱟᱨ ᱪᱟᱦᱮ ᱚᱱᱟ ᱪᱟᱥ ᱡᱚᱝ ᱦᱩᱭᱩᱜ ᱥᱮ ᱜᱟᱹᱭ ᱰᱟᱝᱜᱽᱨᱤ ᱞᱟᱹᱜᱤᱫ ᱦᱩᱭᱩᱜ ᱥᱮ ᱮᱢᱟᱱ ᱛᱮᱭᱟᱜ ᱡᱟᱦᱟᱸᱱᱟᱜ ᱠᱚᱜᱮ ᱦᱩᱭᱩᱜ
ᱦᱮᱸ
ᱛᱚ ᱟᱯᱮ ᱥᱮᱱ ᱫᱚ ᱵᱚᱪᱷᱚᱨ ᱨᱮ ᱢᱤᱫ ᱫᱚᱱ ᱜᱮᱯᱮ ᱪᱟᱥ ᱛᱟᱦᱮᱱᱟ ᱥᱮ ᱡᱟᱦᱟᱸ ᱱᱤᱨᱚᱱ ᱪᱟᱥ ᱠᱚ ᱞᱟᱹᱭᱟ ᱚᱱᱟ ᱦᱚᱸᱯᱮ ᱪᱟᱥ ᱛᱟᱦᱮᱱ ᱜᱮᱭᱟ
ᱟᱞᱮ ᱥᱮᱫ ᱫᱚ ᱥᱟᱜᱠᱟᱢᱮ ᱱᱤᱛᱚ ᱦᱩᱲᱩ ᱠᱚᱠᱚ ᱨᱚᱦᱚᱭ ᱞᱟᱦᱟ ᱨᱮ ᱢᱟᱱᱮ ᱚᱠᱚᱭ ᱠᱚᱫᱚ ᱡᱚᱸᱰᱨᱟ ᱠᱚ ᱪᱟᱥ ᱵᱟᱲᱟ ᱞᱮᱫᱟ ᱚᱠᱚᱭ ᱠᱚᱫᱚ ᱟᱹᱞᱩ ᱠᱚᱠᱚ ᱪᱟᱥ ᱵᱟᱲᱟ ᱞᱮᱫᱟ ᱛᱚ ᱚᱱᱟ ᱨᱟᱠᱟᱵ ᱵᱟᱲᱟ ᱠᱟᱛᱮᱫ ᱟᱸ ᱚᱠᱚᱭ ᱠᱚᱫᱚ ᱥᱟᱵ ᱠᱟᱜ ᱢᱮ ᱡᱟᱹᱬᱤᱸ ᱢᱟᱱᱮ ᱡᱟᱹᱬᱤ ᱠᱚ ᱪᱟᱥᱟᱜ ᱚᱱᱟᱠᱚ ᱥᱟᱢᱴᱟᱣ ᱵᱟᱲᱟ ᱠᱟᱛᱮᱫ ᱱᱚᱣᱟ ᱫᱚ ᱦᱩᱭᱩ ᱟᱠᱟᱱᱟ ᱪᱮᱫ ᱠᱚ ᱢᱮᱛᱟᱜᱼᱟ ᱦᱩᱲᱩ ᱨᱚᱦᱚᱭ ᱛᱚ ᱱᱤᱭᱟᱹ ᱪᱟᱵᱟᱜᱼᱟ ᱤᱱᱟᱹ ᱛᱟᱭᱱᱚᱢ ᱟᱨᱦᱚᱸ ᱮᱴᱟᱜ ᱪᱟᱥ ᱵᱟᱥ ᱠᱚ ᱦᱩᱭᱩᱜᱼᱟ ᱦᱟᱛᱮ ᱨᱮᱭᱟᱜ
ᱦᱳᱭ ᱡᱟᱦᱟᱸᱢ ᱞᱟᱹᱭ ᱠᱮᱜᱼᱟ ᱡᱟᱹᱬᱤᱸ ᱚᱱᱟ ᱫᱚ ᱱᱟᱦᱟᱜ ᱟᱹᱰᱤ ᱫᱤᱱ ᱯᱚᱨᱮ ᱟᱸᱡᱚᱢᱚᱜ ᱠᱟᱱᱟ ᱦᱳᱭᱥᱮ ᱠᱟᱨᱚᱱ ᱴᱚᱴᱷᱟ ᱴᱚᱴᱷᱟᱛᱮ ᱵᱟᱹᱭ ᱵᱟᱹᱭᱛᱮ ᱪᱟᱵᱟ ᱤᱫᱤ ᱠᱟᱱᱟ ᱟᱭᱢᱟ ᱡᱟᱭᱜᱟ ᱨᱮ ᱚᱱᱠᱟ ᱟᱸᱡᱚᱢᱚᱜ ᱠᱟᱱᱟ ᱠᱤ ᱱᱚᱣᱟ ᱠᱚᱫᱚ ᱱᱟᱦᱟᱜ ᱵᱟᱝ ᱢᱮᱱᱟᱜᱼᱟ ᱡᱟᱦᱟᱸ ᱠᱚ ᱞᱟᱹᱭᱟ ᱚᱱᱟ ᱡᱟᱹᱬᱤᱸ ᱚᱱᱟ ᱜᱮ ᱥᱮ ᱚᱱᱟ ᱨᱮᱱᱟᱜ ᱵᱟᱦᱟ ᱥᱮ ᱡᱚ ᱠᱚ ᱞᱟᱹᱭᱟ ᱠᱤ ᱡᱚᱢ ᱛᱟᱦᱮᱱᱟ ᱟᱵᱚᱱ ᱡᱟᱦᱟᱸ ᱫᱚ ᱟᱞᱮ ᱥᱮᱱ ᱵᱟᱢᱵᱮᱲᱮ ᱠᱚ ᱢᱮᱛᱟᱜ ᱛᱟᱦᱮᱱᱟ ᱟᱨ ᱡᱟᱦᱟᱸ ᱡᱟᱹᱲᱤᱢ ᱞᱟᱹᱭ ᱠᱮᱜᱼᱟ ᱚᱱᱟ ᱫᱚ ᱱᱟᱦᱟᱜ ᱟ ᱜᱟᱹᱰᱭᱟᱹ ᱨᱮᱠᱩ ᱪᱟᱰᱳ ᱠᱟᱜᱼᱟ ᱟᱨ ᱨᱮᱱᱟᱜ ᱡᱟᱦᱟᱸ ᱢᱟᱱᱮ ᱩᱯᱟᱹᱨ ᱨᱮᱱᱟᱜ ᱪᱷᱤᱞᱠᱟ ᱦᱳᱭ ᱡᱟᱦᱟᱸ ᱩᱰᱩᱜᱚᱜᱼᱟ ᱚᱱᱟ ᱛᱮᱫᱚ ᱱᱟᱦᱟᱸᱜ ᱵᱟᱵᱮᱨ ᱵᱮᱱᱟᱜᱼᱟ ᱚᱱᱟ ᱠᱷᱚᱱ ᱞᱟᱹᱴᱩ ᱵᱟᱨᱟᱦᱤ ᱦᱚᱸ ᱵᱟᱱᱟᱜ ᱟᱸ ᱵᱚᱥᱛᱟ ᱵᱮᱱᱟᱜᱼᱟ ᱥᱮ ᱢᱟᱱᱮ ᱠᱟᱨᱚᱱ ᱪᱮᱠᱟᱯ ᱞᱮᱠᱟ ᱠᱟ ᱵᱟᱲᱟᱭ ᱛᱟᱦᱮᱱ ᱠᱷᱟᱱ ᱫᱚ ᱟᱭᱢᱟ ᱡᱤᱱᱤᱥ ᱵᱮᱱᱟᱜ ᱜᱮᱭᱟ ᱟᱨ ᱚᱱᱟ ᱨᱮᱱᱟᱜ ᱡᱟᱦᱟᱸ ᱠᱟᱰᱮᱡ ᱛᱮᱫ ᱵᱚᱱ ᱫᱚᱦᱚᱭᱮᱫ ᱠᱟᱱᱟ ᱦᱳᱭ ᱥᱮ ᱚᱱᱟ ᱠᱟᱰᱤᱡ ᱡᱟᱦᱟᱸᱭ ᱠᱚ ᱞᱟᱹᱭᱟ ᱴᱷᱮᱠᱟᱣ ᱥᱩᱢᱩᱝ ᱢᱮᱱᱠᱷᱟᱱ ᱚᱱᱟ ᱠᱤᱪᱷᱩ ᱠᱤᱪᱷᱩ ᱡᱩᱫᱤ ᱯᱚᱨᱚᱡᱮᱴ ᱳᱣᱨᱠ ᱨᱮ ᱡᱟᱦᱟᱱᱟᱜ ᱮᱢ ᱠᱟᱹᱢᱤᱭᱟ ᱥᱮ ᱛᱚ ᱚᱱᱟ ᱨᱮᱱᱟᱜ ᱦᱚᱸ ᱟᱭᱢᱟ ᱠᱤᱪᱷᱩ ᱜᱟᱱᱚᱜ ᱛᱟᱦᱮᱱᱟ ᱡᱟᱦᱟᱸᱭ ᱡᱩᱫᱤ ᱵᱟᱰᱟᱭᱟ ᱢᱮᱱᱠᱷᱟᱱ ᱟᱨ ᱡᱩᱫᱤ ᱵᱟᱰᱟᱭ ᱚᱱᱠᱟ ᱵᱟᱝ ᱢᱮᱱᱟᱜ ᱛᱟᱭᱟ ᱮᱱᱠᱷᱟᱱ ᱩᱱᱤ ᱫᱚ ᱱᱟᱦᱟᱜ ᱵᱟᱭ ᱵᱟᱰᱟᱭᱟ ᱞᱟᱹᱭᱟᱵᱚᱱ ᱴᱷᱮᱠᱟᱣ ᱜᱤᱰᱤ ᱠᱟᱜ ᱢᱮ ᱥᱟᱦᱟᱱ ᱵᱮᱱᱟᱜᱼᱟ ᱟᱨ ᱟᱨ ᱪᱤᱜ ᱵᱮᱱ ᱞᱟᱹᱭ ᱠᱮᱫ ᱡᱚᱱᱰᱨᱟᱢ ᱞᱟᱹᱭ ᱠᱮᱜᱼᱟ ᱛᱚ
ᱦᱮᱸ
ᱡᱚᱱᱰᱨᱟ ᱦᱚᱸ ᱟᱞᱮᱥᱮᱱᱠᱚ ᱪᱟᱥ ᱛᱟᱦᱮᱱ ᱜᱮᱭᱟ ᱟᱫᱚ ᱱᱚᱜ ᱚᱭ ᱱᱤᱭᱟᱹ ᱵᱚᱪᱷᱚᱨ ᱧᱮᱞᱚᱜ ᱠᱟᱱᱟ ᱠᱤ ᱠᱚᱢ ᱜᱮᱠᱚ ᱪᱟᱥᱫᱟ ᱠᱟᱨᱚᱱ ᱵᱟᱲᱜᱮ ᱠᱚ ᱟᱹᱰᱤ ᱜᱟᱱ ᱜᱷᱟᱥᱚᱜ ᱠᱟᱱᱟ ᱟᱨ ᱱᱤᱛᱚᱜ ᱵᱳᱱ ᱧᱮᱞᱮᱫ ᱠᱟᱱᱟ ᱚᱱᱠᱟ ᱵᱟᱝ ᱵᱚᱱ ᱪᱟᱥ ᱫᱟᱲᱮᱭᱟᱜ ᱠᱟᱱᱟ ᱥᱮᱫᱟᱭ ᱞᱮᱠᱟ ᱡᱟᱦᱟᱸ ᱠᱚᱨᱮ ᱫᱚᱠᱚ ᱪᱟᱥ ᱮᱫ ᱠᱟᱱ ᱜᱮᱭᱟ ᱢᱮᱱᱠᱷᱟᱱ ᱟᱞᱮ ᱥᱮᱱ ᱫᱚ ᱱᱟᱦᱟᱜ ᱠᱚᱢ ᱢᱟᱪᱷᱟ ᱜᱮ ᱡᱚᱱᱰᱨᱟ ᱠᱚᱦᱚᱸ ᱠᱚ ᱪᱟᱥ ᱮ ᱠᱟᱱ ᱜᱮᱭᱟ ᱟᱨ ᱡᱮᱢᱚᱱ ᱤᱧ ᱞᱟᱹᱭᱟ ᱡᱩᱫᱤ ᱦᱩᱲᱩ ᱠᱚᱵᱚᱱ ᱪᱟᱥ ᱨᱟᱠᱟᱵᱟ ᱥᱮ
ᱦᱮᱸ
ᱛᱚ ᱤᱱᱟᱹ ᱛᱟᱭᱚᱢ ᱫᱚ ᱡᱟᱦᱟᱸ ᱠᱚ ᱞᱟᱹᱭᱟ ᱤᱭᱟᱹ ᱜᱩᱦᱩᱢ ᱛᱩᱲᱤ ᱚᱱᱟᱠᱚ ᱟᱞᱮᱥᱮ ᱦᱮᱱᱞᱤ ᱪᱟᱥ ᱛᱟᱦᱮᱱᱟ ᱦᱳᱭ ᱥᱮ ᱟᱯᱮᱥᱱ ᱦᱩᱭᱩᱜ ᱛᱟᱦᱮᱱᱟ ᱜᱩᱦᱩᱢ ᱠᱚ ᱛᱩᱲᱤ ᱠᱩ
ᱜᱚᱦᱩᱢ ᱫᱚ ᱟᱞᱮ ᱥᱮᱫ ᱫᱚᱢ ᱱᱮᱛᱟᱨ ᱫᱚ ᱵᱟᱠᱚ ᱪᱟᱥ ᱫᱟ ᱚᱱᱟ ᱛᱩᱲᱤ ᱫᱚ ᱢᱟᱡᱷᱮ ᱢᱟᱡᱷᱮ ᱠᱚ ᱪᱟᱥ ᱵᱟᱲᱟᱭᱮᱫ ᱠᱟᱱ ᱜᱮᱭᱟ
ᱦᱳᱭ ᱜᱩᱦᱩᱢ ᱢᱟ ᱥᱤᱡᱚᱱ ᱱᱤᱛᱚᱜ ᱵᱟᱝ ᱠᱟᱱᱟ ᱥᱮ ᱚᱱᱮ ᱢᱟᱱᱮ ᱥᱮᱯᱴᱮᱢᱵᱚᱨ ᱱᱚᱵᱷᱮᱢᱵᱚᱨ ᱦᱟᱱᱛᱮ ᱰᱤᱥᱮᱢᱵᱚᱨ ᱥᱮᱫ
ᱦᱮᱸ ᱢᱟᱱᱮ ᱚᱱᱟ ᱫᱚ ᱱᱮᱛᱟᱨ ᱫᱚ ᱵᱟᱠᱚ ᱪᱟᱥᱫᱟ ᱪᱮᱫᱟᱜ ᱚᱱᱟ ᱨᱮᱱᱟᱜ ᱢᱟᱱᱮ ᱪᱮᱫ ᱠᱚ ᱢᱮᱛᱟᱜᱼᱟ ᱡᱮᱥᱮ ᱪᱟᱥ ᱛᱚ ᱱᱮᱛᱟᱨ ᱠᱚ ᱤᱭᱟᱹᱜ ᱠᱟᱱᱟᱭ ᱢᱟᱱᱮ ᱟᱹᱲᱤᱥᱚᱜ ᱠᱟᱱᱟᱭ ᱡᱟᱹᱱᱤᱡ
ᱡᱮ ᱚᱱᱟ ᱨᱮᱭᱟᱜ
ᱚᱱᱟ ᱨᱮᱫᱚ ᱢᱟᱱᱮ ᱟᱭᱢᱟ ᱡᱟᱹᱥᱛᱤ ᱠᱷᱟᱴᱟᱣ ᱢᱮᱱᱟᱜᱼᱟ ᱠᱟᱨᱚᱱ ᱞᱤᱧ ᱞᱟᱹᱭ ᱠᱷᱟᱱ ᱡᱩᱫᱤ ᱵᱚᱱ ᱞᱟᱹᱭᱟ ᱤᱭᱟᱹ ᱥᱤᱭᱳᱜ ᱠᱮᱫᱟᱢ ᱦᱮᱸᱥᱮ ᱥᱤᱭᱳᱜ ᱠᱟᱛᱮ ᱚᱱᱟ ᱢᱚᱸᱡᱽ ᱜᱷᱟᱸᱥ ᱠᱚ ᱵᱟᱪᱷᱟᱣ ᱜᱤᱰᱤ ᱠᱮᱫᱟᱢ ᱵᱟᱪᱷᱟᱣ ᱜᱤᱰᱤ ᱠᱮᱫᱟᱢ ᱤᱱᱟᱹ ᱛᱟᱭᱚᱢ ᱚᱱᱟ ᱵᱷᱤᱞᱤ ᱵᱮᱱᱟᱣ ᱦᱩᱭᱩᱜᱼᱟᱥᱮ ᱟᱨ ᱵᱷᱤᱞᱤ ᱵᱮᱱᱟᱣ ᱠᱟ ᱛᱮᱜ ᱡᱟᱦᱟᱸ ᱦᱟᱸᱜ ᱵᱚᱱ ᱮᱨᱮᱫ ᱠᱟᱱᱟ ᱥᱳᱢᱚᱭ ᱨᱮ ᱥᱤᱭᱟᱹᱛᱟᱜ ᱦᱩᱭᱩᱜ ᱠᱟᱱᱟ ᱟᱨ ᱤᱱᱟᱹ ᱛᱟᱭᱚᱢ ᱡᱟᱦᱟᱸ ᱵᱤᱞᱤᱜ ᱠᱟᱱᱟ ᱤᱱᱟᱹ ᱛᱟᱭᱚᱢ ᱵᱤᱞᱤ ᱠᱟᱛᱮᱮᱫ ᱡᱟᱦᱟᱸ ᱵᱚᱱ ᱜᱮᱫ ᱨᱚᱦᱚᱲ ᱠᱟᱛᱮᱮᱫ ᱵᱚᱱ ᱜᱮᱫ ᱟᱹᱜᱩᱭᱮᱫᱟ ᱟᱹᱜᱩ ᱠᱟᱛᱮ ᱚᱱᱟ ᱦᱟᱜ ᱫᱟᱞ ᱦᱩᱭᱩᱜᱼᱟ ᱦᱳᱭᱥᱮ ᱫᱟᱞ ᱠᱟᱛᱮ ᱚᱱᱟ ᱤᱣᱤᱨ ᱚᱴᱟᱝ ᱡᱟᱦᱟᱸ ᱠᱚ ᱟᱹᱰᱤ ᱜᱟᱱ ᱢᱟᱱᱮ ᱚᱱᱟ ᱨᱮᱱᱟᱜ ᱫᱟᱨᱮ ᱠᱚ ᱟᱹᱰᱤ ᱥᱟᱣᱦᱟᱛᱮ ᱫᱚᱦᱚᱭ ᱦᱩᱭᱩᱜᱼᱟ ᱛᱚ ᱚᱱᱮ ᱩᱱᱟᱹᱜ ᱜᱟᱱ ᱵᱟᱝᱵᱚᱱ ᱠᱟᱹᱢᱤ ᱞᱟᱹᱜᱤᱫᱚᱜ ᱠᱟᱱᱟ ᱱᱤᱛᱚᱜ ᱟᱥᱠᱤᱛᱚᱜ ᱠᱟᱱᱟ ᱵᱚᱱ ᱡᱩᱫᱤ ᱥᱤᱫᱟᱹ ᱥᱚᱵᱫᱚ ᱨᱤᱧ ᱢᱮᱱᱟ ᱛᱚ
ᱦᱮᱸ ᱦᱮᱸ ᱚᱱᱟ ᱠᱟᱨᱚᱱ ᱛᱮᱜᱮ
ᱠᱟᱱᱟ ᱟᱨ ᱚᱱᱟ ᱥᱟᱶ ᱥᱟᱶᱛᱮ ᱪᱮᱫ ᱦᱩᱭᱩᱜ ᱠᱟᱱ ᱛᱟᱵᱳᱱᱟ ᱠᱤ ᱱᱮᱛᱟᱨ ᱦᱚᱲ ᱟᱭᱢᱟ ᱜᱟᱱ ᱵᱚᱱ ᱥᱩᱠᱷᱤᱧ ᱪᱟᱞᱟᱣᱱᱟ ᱢᱟᱱᱮ ᱡᱩᱫᱤᱧ ᱞᱟᱹᱭᱟ ᱠᱤ ᱦᱚᱲᱢᱚ ᱠᱚ ᱛᱷᱚᱲᱟ ᱟᱹᱰᱤ ᱜᱟᱱ ᱵᱚᱱ ᱡᱚᱛᱚᱱᱮᱫ ᱠᱟᱱᱟ ᱟᱨ ᱥᱮᱫᱟᱭ ᱦᱚᱲ ᱫᱚ ᱪᱮᱫ ᱠᱚ ᱞᱟᱹᱭᱟ ᱵᱚᱞᱮ ᱛᱤᱱᱟᱹᱜ ᱩᱫᱽᱜᱟᱹᱨ ᱫᱟᱜ ᱡᱚᱨᱚ ᱠᱟᱛᱮᱮᱫ ᱠᱚᱥᱴᱚ ᱢᱚᱥᱴᱚ ᱠᱟ ᱠᱟᱛᱮᱮᱫ ᱪᱟᱥ ᱦᱩᱭᱩᱜ ᱠᱟᱱᱟ ᱠᱤ ᱮᱴᱟᱜᱟᱜ ᱠᱟᱹᱢᱤ ᱦᱩᱭᱩᱜ ᱠᱟᱱᱟ ᱦᱳᱭ ᱥᱮ ᱢᱟᱱᱮ ᱚᱱᱟ ᱠᱚ ᱟᱹᱰᱤ ᱜᱟᱱ ᱠᱚ ᱠᱩᱨᱩᱢᱩᱴᱩᱭᱮᱫ ᱠᱟᱱ ᱛᱟᱦᱮᱱᱟ ᱟᱨ ᱱᱤᱛᱚᱜ ᱚᱱᱠᱟ ᱵᱟᱝ ᱜᱮᱠᱚ ᱪᱟᱦᱟᱣᱮᱫ ᱠᱟᱱᱟ ᱥᱚᱨᱚᱴ ᱠᱟᱴ ᱡᱚᱛᱚ ᱦᱚᱲ ᱜᱮᱠᱚ ᱥᱚᱨᱚᱴ ᱠᱟᱴ ᱮᱫᱟ
ᱦᱮᱸ ᱟᱨ ᱚᱱᱟ ᱠᱟᱨᱚᱱ ᱛᱮᱜᱮ ᱟᱞᱮ ᱥᱮᱫ ᱦᱚᱸ ᱚᱱᱟ ᱫᱚ ᱵᱟᱹᱱᱩᱜᱼᱟ ᱟᱨ ᱚᱱᱟ ᱵᱚᱫᱚᱞ ᱛᱮ ᱟᱭᱢᱟ ᱨᱚᱠᱚᱢ ᱪᱟᱥ ᱦᱩᱭᱩᱜ ᱠᱟᱱᱟ ᱡᱮᱢᱚᱱ ᱠᱚᱵᱤ ᱠᱚ ᱢᱮᱱᱟᱜᱼᱟ ᱢᱟᱱᱮ ᱢᱟᱹᱨᱤᱪ ᱯᱮᱸᱭᱟᱡᱽ ᱠᱚ ᱟᱞᱳ ᱠᱚ ᱱᱤᱭᱟᱹ ᱠᱚ ᱢᱟᱱᱮ ᱵᱷᱮᱱᱰᱤ ᱠᱚ ᱤᱱᱟᱹ ᱛᱟᱭᱱᱚᱢ ᱜᱷᱟᱸᱜᱽᱨᱟ ᱢᱟᱱᱮ ᱩᱛᱩ ᱡᱤᱱᱤᱥ ᱯᱩᱨᱟ ᱪᱟᱥ ᱦᱩᱭᱩᱜ ᱠᱟᱱᱟ
ᱠᱟᱨᱚᱱ ᱦᱳᱭ ᱠᱟᱱᱟ ᱠᱤ ᱩᱛᱩ ᱡᱤᱱᱤᱥ ᱫᱚ ᱱᱤᱛᱚᱜ ᱟᱹᱰᱤ ᱜᱟᱱ ᱰᱤᱢᱟᱱᱰ ᱢᱮᱱᱟᱜ ᱟᱥᱮ ᱮ ᱡᱩᱫᱤ ᱡᱟᱦᱟᱸᱭ ᱛᱷᱚᱲᱟ ᱜᱟᱱᱮ ᱪᱟᱥ ᱫᱟᱲᱮᱣᱟᱫᱟ ᱚᱱᱠᱟ ᱜᱮ ᱛᱷᱚᱲᱟ ᱠᱷᱮᱛ ᱦᱟᱥᱟ ᱢᱮᱱᱟᱜ ᱛᱟᱭᱟ᱾ ᱥᱮᱧ ᱞᱟᱹᱭᱟ ᱠᱤ ᱠᱩᱧ ᱠᱚ ᱚᱱᱠᱟ ᱢᱮᱱᱟᱜᱼᱟ ᱟᱨ ᱡᱩᱫᱤ ᱠᱟ ᱢᱟᱱᱮ ᱪᱟᱥ ᱨᱮᱦᱚᱸ ᱛᱚ ᱛᱷᱚᱲᱟ ᱜᱚᱨᱚᱡᱽ ᱫᱚᱨᱠᱟᱨ ᱠᱟᱱᱟ ᱦᱳᱭ ᱥᱮ ᱰᱷᱤᱞᱟᱹᱣ ᱵᱟᱝ ᱫᱚᱨᱠᱟᱨ ᱠᱟᱱᱟ, ᱟᱫᱚ ᱚᱱᱠᱟ ᱡᱩᱫᱤ ᱜᱚᱨᱚᱡᱽ ᱢᱮᱱᱟᱜᱼᱟ ᱡᱟᱦᱟᱸᱭᱟᱜ ᱛᱷᱚᱲᱟ ᱠᱷᱟᱴᱟᱜ ᱟᱭ ᱥᱮ ᱛᱚ ᱟᱹᱰᱤ ᱜᱟᱱ ᱚᱱᱟ ᱨᱮᱦᱚᱸ ᱢᱟᱱᱮ ᱡᱚᱫᱤ ᱢᱟᱨᱠᱮᱴ ᱥᱩᱢᱩᱝ ᱟᱭ ᱛᱚ ᱟᱭᱢᱟ ᱜᱟᱱ ᱯᱚᱭᱥᱟ ᱠᱚᱭ ᱟᱨᱡᱟᱣᱟ ᱠᱟᱨᱚᱱ ᱪᱮᱫ ᱦᱩᱭᱩᱜ ᱠᱟᱱᱟ ᱠᱤ ᱱᱤᱛᱚᱜ ᱢᱟᱵᱚᱱ ᱧᱮᱞᱮᱫ ᱠᱟᱱ ᱜᱮᱭᱟ ᱢᱟᱨᱠᱮᱴ ᱮᱨᱤᱭᱟ ᱨᱮ ᱩᱛᱩ ᱛᱮᱭᱟᱜ ᱠᱚ ᱟᱹᱰᱤ ᱰᱤᱢᱟᱱᱰ ᱜᱮᱭᱟ ᱟᱨ ᱡᱟᱦᱟᱸ ᱞᱮᱠᱟ ᱜᱮ ᱛᱟᱦᱮᱱᱟ ᱦᱳᱭ ᱥᱮ ᱟᱨ ᱡᱩᱫᱤ ᱢᱚᱡᱽ ᱛᱟᱦᱮᱱ ᱛᱟᱵᱮᱱᱟ ᱟᱨ ᱡᱩᱫᱤ ᱚᱸᱰᱮ ᱟᱭᱢᱟ ᱜᱟᱱ ᱦᱚᱸ ᱥᱚᱵᱡᱤ ᱛᱟᱦᱮᱱᱟ ᱮᱱᱛᱮ ᱨᱮᱦᱚᱸ ᱢᱟᱱᱮ ᱥᱚᱵᱡᱤ ᱡᱤ ᱨᱮᱱᱟᱜ ᱰᱤᱢᱟᱱᱰ ᱫᱚ ᱟᱹᱰᱤ ᱜᱟᱱ ᱜᱮ ᱢᱮᱱᱟᱜᱼᱟ ᱟᱨ ᱫᱚᱨ ᱠᱚᱦᱚᱸ ᱱᱤᱛᱚᱜ ᱫᱚ ᱟᱹᱰᱤ ᱜᱟᱱ ᱠᱚ ᱵᱟᱹᱲᱛᱤ ᱠᱟᱫᱟ ᱱᱤᱛᱚᱜ ᱵᱟᱝ ᱧᱮᱞᱚᱜ ᱠᱟᱱᱟ ᱥᱤᱡᱚᱱ ᱵᱮ ᱥᱤᱡᱚᱱ ᱨᱮᱱᱟᱜ ᱡᱤᱱᱤᱥ ᱡᱚᱛᱚ ᱜᱮᱵᱚᱱ ᱡᱚᱢᱮᱜ ᱠᱟᱱᱟ ᱦᱳᱭ ᱥᱮ ᱠᱟᱨᱚᱱ ᱵᱟᱡᱟᱨ ᱨᱮᱢᱟ ᱚᱱᱠᱟ ᱵᱟᱝ ᱧᱟᱢᱚᱜᱼᱟ ᱡᱟᱦᱟᱱᱟᱜ ᱛᱚ ᱮᱱᱠᱷᱟᱱ ᱛᱮ ᱡᱚᱢ ᱜᱮ ᱦᱩᱭᱩᱜᱼᱟ ᱟᱫᱚ ᱚᱱᱟ ᱞᱮᱠᱟᱛᱮᱞᱤᱧ ᱧᱮᱞᱮᱫ ᱠᱚᱣᱟ ᱟᱭᱢᱟ ᱜᱟᱱ ᱦᱚᱲ ᱢᱟᱱᱮ ᱡᱟᱦᱟᱸᱭ ᱡᱩᱫᱤ ᱠᱚ ᱫᱟᱲᱮᱭᱟᱜ ᱠᱟᱱ ᱠᱷᱟᱱ ᱵᱚᱞᱮ ᱴᱷᱤᱠ ᱜᱮᱠᱚ ᱪᱟᱥᱮ ᱠᱟᱱᱟ ᱢᱮᱱᱠᱷᱟᱱ ᱟᱵᱚ ᱥᱟᱱᱛᱟᱲ ᱦᱚᱲ ᱪᱟᱥ ᱱᱤᱭᱟᱹ ᱩᱱᱟᱹᱜ ᱮᱠᱴᱤᱵᱷ ᱵᱟᱹᱱᱩᱜ ᱵᱚᱱᱟ᱾
ᱦᱮᱸ, ᱵᱟᱴ ᱟᱞᱮ ᱥᱮᱫ ᱨᱮᱫᱚ ᱡᱚᱛᱚᱜᱮ ᱢᱟᱱᱮ ᱥᱟᱱᱛᱟᱲ ᱠᱟᱱ ᱡᱟᱦᱟᱸᱭ ᱠᱟᱱ ᱜᱮ ᱢᱟᱱᱮ ᱚᱠᱚᱭ ᱦᱚᱸ ᱢᱟᱱᱮ ᱵᱟᱫᱽ ᱫᱚ ᱵᱟᱠᱚ ᱛᱟᱦᱮᱱ ᱠᱟᱱᱟ ᱢᱟᱱᱮ ᱡᱚᱛᱚ ᱜᱮᱠᱚ ᱪᱟᱥᱚᱜ ᱠᱟᱱᱟ ᱵᱟᱨᱚ ᱢᱟᱥ᱾
ᱦᱳᱭ ᱠᱟᱨᱚᱱ ᱢᱤᱫᱴᱮᱡ ᱤᱧ ᱞᱟᱹᱭᱟ, ᱚᱱᱛᱮ ᱫᱚ ᱢᱟᱱᱮ ᱢᱟᱦᱚᱞ ᱜᱮ ᱩᱼᱼ ᱠᱟ ᱢᱮᱱᱟᱜᱼᱟ ᱦᱳᱭᱥᱮ ᱢᱟᱱᱮ ᱤᱱᱠᱟᱢ ᱨᱮᱱᱟᱜ ᱡᱟᱦᱟᱸ ᱥᱨᱳᱛ ᱤᱧ ᱞᱟᱹᱭᱟ ᱚᱱᱟ ᱢᱟᱱᱮ ᱟᱞᱜᱟᱛᱮ ᱢᱮᱱᱟᱜᱼᱟ ᱟᱫᱚ ᱡᱩᱫᱤ ᱢᱤᱫ ᱦᱚᱲᱮ ᱪᱟᱥᱚᱜᱼᱟ ᱟᱨ ᱮᱴᱟᱜ ᱦᱚᱲᱮᱢ ᱫᱩᱲᱩᱵ ᱠᱚᱜᱼᱟ ᱛᱚ ᱩᱱᱤ ᱧᱮᱞ ᱧᱮᱞ ᱛᱮ ᱛᱷᱚᱲᱟ ᱢᱟᱭᱤᱱᱰ ᱦᱚᱸ ᱜᱳᱨᱳᱜᱼᱟ ᱠᱤ ᱵᱚᱞᱮ ᱤᱧ ᱦᱚᱧ ᱱᱩᱭ ᱞᱮᱠᱟᱧ ᱢᱮᱦᱚᱛ ᱞᱮᱠᱷᱟᱡ ᱪᱮᱠᱟ ᱵᱟᱝ ᱦᱩᱭᱩᱜ ᱛᱤᱧᱟᱹ ᱦᱳᱭ ᱥᱮ
ᱦᱩᱸ
ᱟᱫᱚ ᱚᱱᱮ ᱚᱱᱟ ᱡᱤᱱᱤᱥ ᱡᱟᱦᱟᱸ ᱡᱟᱭᱜᱟᱨ ᱨᱮ ᱚᱱᱠᱟ ᱵᱟᱝ ᱢᱮᱱᱟᱜᱼᱟ ᱚᱸᱰᱮ ᱫᱚ ᱟᱞᱥᱤ ᱵᱟᱠᱚ ᱢᱮᱱᱟ ᱟᱹᱰᱤ ᱟᱥᱠᱚᱛᱤᱭᱟᱹ ᱦᱚᱲ, ᱦᱳᱭ ᱚᱱᱮ ᱞᱮᱠᱟ ᱢᱟᱱᱮ ᱛᱷᱚᱲᱟ ᱜᱟᱱᱤᱧ ᱟᱹᱜᱩᱭᱟ ᱥᱮ ᱚᱱᱠᱟ ᱠᱟᱛᱮᱜ ᱜᱤᱧ ᱡᱚᱢᱟ᱾ ᱚᱱᱠᱟ ᱠᱚ ᱞᱟᱹᱭᱟ᱾
ᱟᱨ ᱮᱠᱪᱚᱞᱤ ᱢᱟᱱᱮ, ᱢᱟᱱᱮ ᱢᱟᱦᱚᱞ ᱚᱠᱟᱞᱮᱠᱟ ᱛᱟᱦᱮᱱᱟ ᱚᱱᱟ ᱞᱮᱠᱟᱜᱮ ᱚᱸᱰᱮᱱᱟᱜ ᱤᱭᱟᱹ ᱟᱨᱠᱤ ᱜᱨᱳᱛᱷ ᱡᱚᱛᱚ ᱛᱟᱦᱮᱱᱟ
ᱦᱳᱭ ᱟᱫᱚ ᱚᱱᱟ ᱯᱚᱨᱤᱥᱛᱷᱤᱛᱤ ᱩᱯᱚᱨᱮ ᱰᱤᱯᱮᱱᱰᱮᱜ ᱠᱟᱱᱟ ᱥᱟᱱᱟᱢᱟᱜ ᱦᱳᱭ ᱥᱮ
ᱦᱩᱸ
ᱠᱤ ᱪᱮᱫ ᱞᱮᱠᱟ ᱪᱮᱫ ᱞᱮᱠᱟ ᱵᱟᱝ
ᱦᱩᱸ
ᱟᱸ ᱚᱠᱛᱚ ᱱᱟᱦᱟᱜ ᱦᱩᱭᱩᱜ ᱠᱟᱱᱟ ᱦᱳᱭ ᱥᱮ
ᱦᱮᱸ ᱦᱩᱭ ᱟᱠᱟᱱᱟ